ᱦᱮᱞᱳᱣ ᱾
ᱦᱮᱞᱳᱣ ᱾
ᱟᱸᱡᱚᱢᱚᱜ ᱠᱟᱱᱟ ᱥᱮ?
ᱦᱮᱸ ᱟᱡᱚᱢᱚᱜ ᱠᱟᱱᱟ᱾
ᱟᱪᱪᱷᱟ᱾
ᱪᱮᱜ ᱯᱮ ᱪᱤᱠᱟᱹᱭᱫᱟ?
ᱪᱮᱫ ᱜᱮ ᱵᱟᱝ ᱱᱚᱜᱼᱚᱭ, ᱢᱮᱱᱟᱜ ᱞᱮᱜᱮᱭᱟ ᱚᱲᱟᱜ ᱠᱚᱨᱮ᱾
ᱟᱨ ᱫᱟᱜ ᱮᱫᱟᱭ ᱥᱮ ᱵᱟᱝ?
ᱦᱚᱭ ᱫᱟᱜ ᱜᱮ ᱛᱟᱦᱮᱸᱱᱟᱭ ᱱᱤᱛᱚᱜ ᱫᱚ ᱯᱷᱟᱸᱠᱟ ᱟᱠᱟᱜ-ᱟᱭ ᱠᱟᱹᱴᱤᱡ᱾
ᱚᱻ᱾ ᱨᱚᱦᱚᱭ ᱠᱚᱫᱚ ᱛᱚᱵᱮ?
ᱨᱚᱦᱚᱭ ᱠᱚᱫᱚ ᱱᱮᱜᱼᱮ ᱟᱨᱟᱢᱵᱚ ᱦᱩᱭ ᱠᱟᱱᱟ, ᱪᱟᱞᱟᱜ ᱠᱟᱱᱟ᱾
ᱚ ᱟᱪᱪᱷᱟ ᱟᱪᱪᱷᱟ, ᱱᱟᱦᱮᱞ ᱛᱮ ᱥᱮ ᱴᱮᱠᱴᱟᱨ ᱛᱮ, ᱥᱤᱫ ᱮᱫᱟ ᱯᱮ?
ᱱᱟᱦᱟᱜ ᱴᱨᱟᱠᱴᱟᱨ ᱛᱮ᱾ ᱱᱟᱦᱮᱞ ᱛᱮᱫᱚ ᱱᱮᱛᱚᱜ ᱫᱚ, ᱠᱟᱹᱴᱤᱡ ᱠᱚᱢ ᱥᱤ ᱦᱩᱭᱩᱜ ᱠᱟᱱᱟ᱾
ᱟᱪᱪᱷᱟ ᱟᱪᱪᱷᱟ᱾
ᱟᱯᱮ ᱠᱚ ᱥᱮᱫ ᱫᱚ?
ᱟᱞᱮ ᱵᱟᱱᱟᱨ ᱛᱮᱜᱮ ᱴᱮᱠᱴᱟᱨ ᱛᱮᱦᱚᱸ, ᱱᱟᱦᱮᱞ ᱛᱮᱦᱚᱸ, ᱠᱟᱲᱟ ᱰᱟᱝᱨᱤ ᱛᱮᱦᱚᱸ᱾
ᱦᱮᱸ ᱦᱮᱸ᱾
ᱟᱯᱮ ᱜᱮᱯᱮ ᱨᱚᱦᱚᱭᱮᱫᱟ ᱥᱮᱯᱮ ᱠᱟᱢᱤᱱ ᱠᱟᱜ ᱠᱷᱟᱱ?
ᱠᱟᱢᱤᱱ, ᱟᱞᱮ ᱛᱮᱜᱮᱞᱮ ᱨᱚᱦᱚᱭᱮᱫᱟ ᱠᱟᱢᱤᱱ ᱫᱚ ᱵᱟᱝᱟ ᱦᱤᱛᱚᱜ ᱫᱚ᱾
ᱟᱪᱪᱷᱟ᱾
ᱦᱩᱸ,
ᱟᱫᱚ ᱥᱟᱸᱜᱮ ᱜᱮᱭᱟ ᱯᱮ ᱡᱟᱹᱱᱤᱡ ᱠᱷᱟᱱ ᱫᱚ ᱚᱱᱟᱛᱮ ᱵᱟᱯᱮ ᱠᱟᱢᱤᱱ ᱮᱫ ᱠᱚᱣᱟ?
ᱟ ᱦᱮᱸ ᱥᱟᱸᱜᱮ ᱜᱮᱭᱟᱞᱮ,
ᱟᱞᱮ ᱫᱚ ᱵᱟᱝ ᱟᱞᱮ ᱫᱚ ᱠᱟᱹᱢᱤᱱ ᱞᱟᱜᱟᱣ ᱟᱞᱮᱭᱟ, ᱵᱟᱨ ᱯᱮ ᱦᱚᱲ ᱠᱟᱛᱮ ᱦᱮᱸ ᱵᱟᱨ ᱯᱮ ᱦᱚᱲ ᱞᱟᱜᱟ ᱫᱤᱱᱚ ᱢᱟᱱ ᱨᱮ ᱦᱮᱸ,
ᱟᱪᱪᱷᱟ᱾
ᱡᱟᱹᱯᱩᱫ ᱫᱚ ᱛᱟᱦᱚᱞᱮ ᱫᱚᱢᱮ ᱥᱟᱨᱫᱤ ᱟᱠᱟᱫᱟᱭ ᱥᱮ
ᱦᱮᱸ ᱱᱤᱛᱚᱜ ᱥᱟᱹᱨᱫᱤ ᱟᱠᱟᱫ ᱜᱮᱭᱮᱭ ᱛᱮᱦᱮᱧ ᱦᱚᱸ ᱥᱟᱨᱟ ᱫᱤᱱ ᱮ ᱫᱟᱜ ᱠᱮᱜᱟ ᱱᱤᱛᱚᱜ ᱠᱟᱴᱤᱡ ᱯᱷᱟᱸᱠᱟ ᱟᱠᱟ ᱟᱭ ᱚᱱᱟᱛᱮ,
ᱟᱪᱪᱷᱟ ᱫᱟᱲᱟᱱ ᱯᱮ ᱩᱰᱩᱠ ᱠᱟᱱᱟ ᱥᱮ ᱪᱮᱫ?
ᱦᱮᱸ ᱠᱟᱹᱴᱤᱡ ᱫᱟᱬᱟᱱ ᱞᱮ ᱩᱰᱩᱝ ᱠᱟᱱᱟ ᱪᱮᱬᱮ ᱠᱚᱠᱚ ᱨᱟᱜ ᱮᱫᱟ,
ᱦᱳᱭ ᱟᱫᱚ ᱫᱟᱬᱟᱱ ᱡᱟᱭᱜᱟ ᱫᱚ ᱚᱠᱟ ᱠᱚᱨᱮ ᱢᱮᱱᱟᱜ ᱛᱟᱯᱮᱭᱟ ᱟᱯᱮ ᱥᱮᱫ ᱫᱚ?
ᱫᱟᱬᱟᱱ ᱫᱚ ᱚᱱᱠᱟ ᱫᱚ ᱵᱟᱝ ᱠᱟᱹᱴᱤᱡ ᱨᱳᱰ ᱠᱚᱥᱮᱫ ᱩᱰᱩᱜ ᱦᱩᱭᱩᱜ-ᱟ᱾
ᱟᱨ ᱮᱢᱱᱤ ᱫᱟᱬᱟ ᱵᱟᱲᱟ ᱯᱮᱞᱮᱥ ᱠᱚᱫᱚ ᱵᱟᱹᱱᱩᱜ-ᱟ᱾
ᱵᱟᱝ ᱱᱚᱛᱮ ᱫᱚ ᱚᱱᱠᱟᱱᱟᱜ ᱯᱮᱞᱮᱥ ᱠᱚᱫᱚ ᱵᱟᱹᱱᱩᱜ-ᱟ᱾
ᱦᱳᱭ ᱾
ᱵᱤᱨ ᱵᱩᱨᱩ ᱠᱚ-
ᱵᱤᱨ ᱠᱚᱫᱚ ᱢᱮᱱᱟᱜ-ᱟ ᱛᱚᱵᱮ ᱵᱩᱨᱩ ᱠᱚᱫᱚ ᱵᱟᱝᱟ᱾
ᱟᱪᱪᱷᱟ᱾
ᱟᱯᱮ ᱠᱚᱥᱮᱫ ᱫᱚ?
ᱟᱞᱮ ᱵᱩᱨᱩ ᱫᱤᱥᱚᱢ ᱠᱟᱱᱟᱞᱮ ᱢᱟᱱᱮ ᱵᱩᱨᱩ ᱛᱮᱯ ᱮᱥᱮᱫ ᱠᱟᱱᱟᱞᱮ ᱡᱟᱦᱟᱸ ᱫᱚᱠᱚ ᱢᱮᱛᱟᱜ ᱠᱟᱱᱟ ᱵᱤᱨ ᱵᱩᱨᱩ ᱛᱮ ᱮᱥᱮᱫ ᱯᱷᱟᱹᱜᱩᱱ ᱵᱚᱸᱜᱟ ᱫᱚ ᱟᱹᱰᱤ ᱦᱟᱹᱲᱭᱟᱹᱲ ᱜᱮ ᱧᱮᱞᱚᱜ-ᱟ᱾
ᱦᱚᱭ᱾
ᱱᱤᱛᱚᱜ ᱫᱚ ᱛᱟᱦᱚᱞᱮ ᱟᱯᱮ ᱫᱚ?
ᱱᱤᱛᱚᱝ ᱫᱚ ᱟᱞᱮ ᱚᱲᱟᱜ ᱠᱚᱨᱮ ᱜᱮ ᱢᱮᱱᱟᱜ ᱞᱮᱭᱟ ᱾
ᱟᱪᱪᱷᱟ ᱟᱸᱜ
ᱚᱲᱟᱜ ᱦᱳᱭ ᱯᱮᱭᱟ ᱯᱩᱱᱤᱭᱟᱹ ᱞᱮ ᱨᱚᱦᱚᱭ ᱜᱚᱫ ᱟᱠᱟᱫᱟ ᱦᱟᱸᱜ ᱾
ᱚ ᱚ ᱟᱪᱪᱷᱟ᱾
ᱯᱮᱭᱟ ᱯᱩᱱᱭᱟ ᱨᱚᱦᱚᱭ ᱦᱩᱭ ᱟᱠᱟᱱᱟ ᱟᱨᱚ ᱞᱮᱛᱟᱲ ᱜᱮ ᱢᱮᱱᱟᱜ-ᱟ ᱨᱚᱦᱚᱭ ᱦᱟᱸᱜ᱾
ᱦᱮᱸ ᱦᱮᱸ᱾
ᱨᱚᱦᱚᱭ ᱫᱚ ᱱᱚᱣᱟ ᱥᱨᱟᱵᱚᱱ ᱵᱚᱸᱜᱟ ᱫᱚ ᱜᱚᱴᱟ ᱜᱮ ᱪᱟᱞᱟᱜ-ᱟ᱾
ᱦᱩᱸ
ᱛᱟᱦᱚᱞᱮ ᱟᱯᱮ ᱫᱚ ᱵᱤᱜᱷᱟᱹ ᱫᱚᱥ ᱵᱟᱨᱚ ᱫᱚ ᱢᱮᱱᱟᱜ ᱛᱟᱯᱮ ᱜᱮᱭᱟ ᱡᱟᱹᱱᱤᱡ ᱠᱷᱟᱱ ᱫᱚ?
ᱦᱮᱸ ᱩᱱᱟᱹᱜ ᱵᱟᱝ ᱨᱮᱦᱚᱸ ᱠᱟᱹᱴᱤᱡ ᱾
ᱦᱮᱸ ᱢᱟᱱᱮ ᱮ ᱵᱟ ᱦᱮᱸ ᱢᱚᱴᱟᱢᱩᱴᱤ ᱵᱚᱪᱷᱚᱨ ᱫᱤᱱᱮᱠ ᱫᱚ ᱦᱩᱭᱩᱜ ᱜᱮᱭᱟ ᱵᱟᱝ? ᱦᱩᱲᱩ ᱪᱟᱣᱞᱮ ᱠᱚᱦᱚᱸᱼᱼ
ᱦᱩᱸ, ᱦᱩᱲᱩ ᱪᱟᱣᱞᱮ ᱦᱚᱸ ᱢᱚᱴᱟᱢᱩᱴᱤ ᱚᱱᱠᱟ ᱜᱮ, ᱡᱚᱢ ᱠᱚᱫᱚ ᱦᱩᱭᱩᱜ ᱛᱟᱞᱮ ᱜᱮᱭᱟ ᱵᱮᱥᱤ ᱵᱟᱝ ᱨᱮᱦᱚᱸ ᱾
ᱴᱷᱤᱠᱷ ᱾
ᱟᱯᱮ ᱥᱮᱫ ᱫᱚ ᱢᱟᱱᱮ ᱪᱮᱫᱠᱟ ᱵᱟᱸᱫᱽ ᱢᱟᱱᱮ ᱱᱟᱹᱭ ᱠᱚ ᱢᱮᱱᱟᱜᱼᱟ ᱥᱮ ᱪᱮᱫ?
ᱦᱮᱸ, ᱱᱟᱹᱭ ᱠᱚ ᱢᱮᱱᱟᱜᱼᱟ ᱜᱟᱰᱟ ᱠᱚ ᱢᱮᱱᱟᱜᱼᱟ ᱡᱚᱛᱚ ᱜᱮ ᱢᱮᱱᱟᱜᱼᱟ ᱰᱮᱢ ᱠᱚ ᱢᱮᱱᱟᱜᱼᱟ ᱾
ᱚ ᱵᱟᱦ ᱟᱯᱮ ᱥᱮᱫ ᱫᱚ ᱛᱟᱦᱚᱞᱮ ᱵᱟᱨ ᱫᱷᱟᱣ ᱯᱮ ᱪᱟᱥᱟ ᱛᱚ?
ᱦᱮᱸ ᱵᱟᱨ ᱫᱷᱟᱣ ᱾ ᱦᱩᱸ ᱾ ᱵᱟᱨ ᱫᱷᱟᱣ ᱜᱮᱞᱮ ᱪᱟᱥᱟ ᱟᱨ ᱮᱸ ᱱᱚᱜᱼᱚᱭ ᱱᱤᱭᱟᱹ ᱵᱟᱨ ᱢᱤᱫᱴᱟᱝ ᱞᱮ ᱪᱟᱥᱟ ᱟᱨᱚ ᱱᱚᱝᱠᱟ ᱱᱤᱨᱚᱱ ᱫᱤᱱ ᱾
ᱦᱩᱸ᱾
ᱩᱸ ᱾ ᱟᱯᱮ ᱛᱚ ᱚᱱᱛᱮ ᱟᱞᱮ ᱞᱮᱠᱟ ᱜᱮ ᱾
ᱦᱳᱭ ᱟᱞᱮ ᱦᱚᱸ ᱵᱟᱨ ᱫᱷᱟᱣ ᱜᱮᱞᱮ ᱪᱟᱥᱟ ᱾ ᱟᱞᱮ ᱫᱚ ᱵᱟᱸᱫᱽ ᱢᱮᱱᱟᱜᱼᱟ ᱢᱤᱫᱴᱟᱝ ᱢᱟᱨᱟᱝ, ᱛᱟᱦᱚᱞᱮ ᱚᱱᱟᱛᱮ ᱾
ᱛᱟᱦᱚᱞᱮ ᱦᱟᱹᱠᱩ ᱠᱚᱫᱚ ᱯᱮ ᱡᱚᱢ ᱠᱚᱜᱮᱭᱟ ᱦᱟᱸᱜ ᱡᱟᱹᱱᱤᱡ?
ᱦᱮᱸ ᱦᱟᱹᱠᱩ ᱠᱚᱸᱦᱚᱞᱮ ᱡᱚᱢ ᱠᱚᱜᱮᱭᱟ ᱢᱟᱡᱷᱮ ᱢᱟᱡᱷᱮ ᱾
ᱦᱮᱸ, ᱛᱤᱱᱟᱹᱜ ᱨᱚᱠᱚᱢ ᱦᱟᱹᱠᱩ ᱢᱮᱱᱟᱜ ᱠᱚ ᱛᱟᱯᱮᱭᱟ?
ᱩᱱᱟᱹᱜ ᱛᱚ ᱵᱟᱲᱟᱭ ᱵᱟᱹᱱᱩᱜᱼᱟ, ᱛᱤᱱᱟᱹᱜ ᱨᱚᱠᱚᱢ ᱦᱟᱸᱜ ᱢᱮᱱᱟᱜ ᱠᱚᱣᱟ ᱾
ᱟᱪᱪᱷᱟ ᱟᱪᱪᱷᱟ ᱾ ᱦᱮᱸ, ᱟᱫᱚ ᱱᱤᱛᱚᱝ ᱫᱚ ᱦᱟᱹᱠᱩ ᱠᱚ ᱡᱤᱞ ᱠᱚᱫᱚ ᱩᱸ ᱡᱟᱹᱱᱤᱡ ᱠᱷᱟᱱ ᱥᱚᱥᱛᱟ ᱜᱮ ᱛᱟᱯᱮᱭᱟ ᱟᱯᱮᱭᱟᱜ ᱵᱟᱡᱟᱨ ᱠᱚᱨᱮ ᱫᱚ ᱾
ᱩᱸ ᱦᱮᱸ, ᱠᱷᱩᱵ ᱥᱚᱥᱛᱟ ᱦᱚᱸ ᱵᱟᱝᱟ ᱢᱚᱴᱟᱢᱩᱴᱤ ᱾
ᱚᱸ
ᱩᱸ ᱾
ᱦᱟᱹᱠᱩᱢ ᱠᱩᱥᱤᱭᱟᱠᱚᱣᱟ ᱥᱮ ᱡᱤᱞᱮᱢ ᱠᱩᱥᱤᱭᱟᱜᱼᱟ?
ᱵᱟᱱᱟᱨᱜᱤᱧ ᱠᱩᱥᱤᱭᱟᱜᱼᱟ, ᱛᱚᱵᱮ ᱡᱟᱦᱟᱸᱴᱟᱜ ᱵᱟᱱᱟᱨ ᱵᱟᱨᱭᱟ ᱢᱚᱫᱽᱫᱷᱮ ᱨᱮ ᱡᱩᱫᱤ ᱢᱤᱫᱴᱟᱝ ᱠᱷᱟᱱ ᱫᱚ ᱡᱤᱞ ᱾
ᱚ ᱚ ᱦᱚᱭ ᱟᱫᱚ ᱦᱟᱸᱜ ᱵᱮᱯᱟᱨ ᱫᱚ ᱦᱩᱭᱩᱜ ᱠᱟᱱᱟ ᱦᱟᱹᱠᱩ ᱫᱚ ᱮᱸ ᱠᱟᱹᱴᱤᱡ ᱠᱷᱚᱨᱪᱟ ᱵᱮᱥᱤᱜᱼᱟ ᱥᱮ ᱪᱮᱫ? ᱟᱨ ᱨᱮ ᱡᱤᱞ ᱫᱚ ᱩᱱᱟᱹᱜ ᱫᱚ ᱵᱟᱝ ᱵᱮᱥᱤᱼᱟ ᱦᱟᱹᱠᱩ ᱡᱩᱫᱤ ᱢᱤᱫ ᱠᱮᱡᱤ ᱨᱮᱱᱮᱢ ᱦᱟᱛᱟᱣ ᱟᱹᱜᱩᱭᱮᱭᱟ, ᱡᱩᱫᱤ ᱢᱚᱬᱮ ᱛᱩᱨᱩᱭ ᱦᱚᱲ ᱢᱮᱱᱟᱜ ᱯᱮᱭᱟ ᱛᱟᱦᱚᱞᱮ ᱢᱤᱫ ᱠᱮᱡᱤ ᱡᱤᱞ ᱨᱮ ᱯᱟᱸᱪᱥᱚ ᱥᱩᱱᱩᱢᱼᱼ
ᱟ
ᱦᱮᱸ ᱟᱨ ᱡᱤᱞ ᱠᱷᱟᱱ ᱫᱚ ᱛᱤᱱᱟᱹᱜ ᱚᱭ ᱮᱠ ᱫᱩᱥᱚ ᱛᱮᱜᱮ ᱦᱩᱭᱩᱜᱼᱟ ᱾
ᱦᱮᱸ ᱚᱱᱠᱟ ᱠᱟᱛᱮ ᱦᱤᱥᱟᱹᱵ ᱞᱮᱠᱷᱟᱡ ᱫᱚ ᱚᱱᱠᱟ ᱜᱮ ᱾
ᱦᱮᱸ ᱾ ᱮᱸ ᱟᱢᱜᱮ ᱵᱟᱠᱷᱟᱱ ᱞᱟᱹᱭ ᱢᱮ ᱩᱱᱠᱩ ᱪᱷᱟᱠᱟᱣ ᱞᱟᱜᱟᱣ ᱢᱮᱭᱟ ᱦᱟᱹᱠᱩ ᱛᱚᱵᱮ ᱛᱚᱢ ᱡᱚᱢ ᱠᱚᱣᱟ ᱾ ᱦᱩᱸ ᱚᱱᱟ ᱜᱮ ᱾
ᱟᱯᱮ ᱟᱯᱮ ᱠᱚ ᱥᱮᱡ ᱫᱚ ᱪᱤᱞᱤ ᱢᱟᱱᱮ ᱦᱟᱹᱜᱩ ᱠᱚᱫᱚ ᱢᱮᱱᱟᱜ ᱠᱚᱣᱟ ᱱᱤᱥᱪᱚᱭ ᱱᱟᱹᱭ ᱠᱚ ᱢᱮᱱᱟᱜ ᱛᱟᱯᱮᱼᱼ
ᱦᱮᱸ ᱱᱟᱹᱭ ᱠᱚ ᱟᱞᱮ ᱫᱚ ᱥᱚᱵᱽ ᱥᱚᱢᱚᱭ ᱦᱟᱹᱠᱳ ᱾
ᱦᱚᱜᱸ
ᱱᱟᱹᱭ ᱠᱚ ᱢᱮᱱᱟᱜᱼᱟ ᱰᱮᱢ ᱠᱚ ᱢᱮᱱᱟᱜᱼᱟ ᱢᱟᱨᱟᱝ ᱢᱟᱨᱟᱝ ᱠᱟᱛᱞᱟ ᱦᱟᱹᱠᱩ ᱨᱩᱭ ᱦᱟᱹᱠᱩ ᱾
ᱦᱮᱸ ᱦᱮᱸ
ᱚᱞᱮᱞᱮ ᱡᱚᱢ ᱠᱚᱜᱮᱭᱟ ᱯᱨᱟᱭ ᱜᱮ
ᱦᱚᱭ
ᱛᱟᱦᱚᱞᱮ ᱩᱴ ᱯᱩᱴᱠᱟᱹ ᱠᱚᱫᱚᱯᱮ ᱦᱟᱞᱟᱝ ᱮᱫᱟ ᱵᱟᱝ
ᱦᱮᱸ ᱩᱫ ᱯᱩᱴᱠᱟᱹ ᱠᱚᱫᱚ ᱱᱤᱛᱚᱜ ᱫᱚ ᱪᱟᱵᱟ ᱦᱮᱡ ᱟᱠᱟᱱᱟ ᱠᱚ ᱱᱚᱛᱮ ᱫᱚ ᱟᱞᱮᱥᱮᱫ ᱫᱚ
ᱴᱷᱤᱠ
ᱠᱤᱪᱷᱩ ᱢᱟᱲᱟᱝ ᱛᱮᱦᱚᱸ ᱧᱟᱢᱚᱜ ᱠᱟᱱ ᱛᱟᱦᱮᱱᱟ
ᱦᱚᱭ ᱟᱞᱮ ᱥᱮᱫ ᱢᱟ ᱫᱚᱢᱮ ᱠᱚ ᱡᱚᱢᱮᱫ ᱠᱚᱣᱟ
ᱚ ᱱᱤᱛᱳ ᱫᱚ ᱫᱚᱢᱮ ᱠᱚ ᱧᱟᱢᱚᱜ ᱠᱟᱱᱟ ᱥᱟᱹᱨᱫᱤ ᱟᱠᱟᱱᱟᱠᱚ
ᱥᱟᱨᱤᱫᱤᱭ ᱠᱟᱱᱟ ᱠᱚ ᱦᱮᱸ ᱦᱮᱸ ᱟᱫᱚ ᱚᱱᱮ ᱠᱚ ᱞᱟᱹᱭᱟ ᱯᱳᱭᱞᱩ ᱯᱳᱭᱞᱳ ᱡᱚᱢᱜᱮ ᱥᱤᱵᱤᱞᱟ ᱛᱟᱨᱯᱚᱨᱮ ᱫᱚ ᱵᱟᱝ ᱛᱤᱱᱟᱹᱜ ᱵᱚᱱ ᱡᱚᱢ ᱠᱚᱣᱟ ᱦᱟᱸ
ᱦᱚᱸ
ᱩᱛᱩ ᱵᱟᱝ ᱛᱟᱦᱮᱸ ᱞᱮᱱᱠᱷᱟᱱ ᱫᱚ ᱩᱱᱠᱩ ᱠᱚ ᱦᱚᱞᱚ
ᱦᱚᱭ ᱥᱚᱲᱮ ᱠᱚᱢᱟ ᱫᱚᱢᱮ ᱵᱷᱟᱜᱮ ᱠᱚ ᱵᱩᱡᱷᱟᱹᱜᱼᱟ ᱡᱚᱢ ᱟᱠᱟᱫ ᱠᱚᱣᱟᱢ ᱥᱮ ᱵᱟᱝᱟ
ᱪᱤᱞᱤ
ᱯᱷᱩᱴᱠᱟᱹ ᱥᱚᱲᱮ ᱯᱮ ᱥᱚᱲᱮ
ᱦᱮᱸ ᱟᱨ ᱥᱚᱲᱮ ᱠᱟᱛᱮᱫ ᱦᱚᱸ ᱫᱚᱢᱮ ᱠᱚ ᱥᱤᱵᱤᱞᱟ
ᱦᱳᱸ ᱚᱱᱟᱜᱤᱧ ᱞᱟᱹᱭ ᱮᱫᱟ
ᱥᱚᱲᱮ ᱠᱚ ᱛᱟᱯᱚᱨᱮ ᱞᱮᱴᱮ ᱠᱚ ᱟᱴᱟ ᱢᱮᱥᱟ ᱞᱮᱴᱚ ᱛᱤᱱᱟᱹᱜ ᱢᱚᱡᱽ ᱵᱩᱡᱷᱟᱹᱜᱼᱟ
ᱦᱮᱸ ᱦᱮᱸ
ᱯᱳᱭᱞᱳ ᱡᱚᱢ ᱦᱩᱭᱱᱟ ᱫᱚᱢᱮ ᱥᱤᱵᱤᱞ ᱠᱟᱱᱟ ᱟᱫᱚ ᱚᱻ ᱟᱨᱚ ᱡᱚᱢ ᱵᱟᱲᱟ ᱦᱩᱭᱮᱱ ᱜᱮᱭᱟ ᱟᱫᱚ ᱮᱠᱷᱚᱱ ᱫᱚ ᱵᱟᱝ ᱟᱹᱜᱩ ᱦᱳᱭ ᱠᱟᱱᱟ ᱦᱮᱸ ᱥᱟᱞᱟ ᱵᱟᱲᱟ ᱠᱚᱥᱴᱚ ᱠᱟᱹᱴᱤᱡ ᱢᱮᱱᱟᱜᱼᱟ ᱪᱟᱞᱟ ᱦᱩᱭᱩᱜᱼᱟ ᱟᱹᱰᱤ ᱜᱷᱟᱹᱲᱤᱡ
ᱦᱮᱸᱻᱦᱮᱸᱻ
ᱛᱟᱦᱚᱞᱮ ᱟᱯᱮᱻᱻ ᱟᱫᱚ ᱚᱠᱚᱭ ᱥᱟᱞᱟ ᱠᱚᱣᱟᱭ ᱟᱢᱜᱮᱢ ᱥᱟᱞᱟ ᱠᱚᱣᱟ ᱥᱮ ᱦᱮᱱᱟᱜ ᱠᱚᱣᱟ ᱦᱟᱲᱟᱢ ᱵᱩᱲᱦᱤ ᱠᱚ
ᱵᱟᱝ-ᱟ ᱜᱚᱜᱚ ᱢᱟ ᱢᱮᱱᱟᱭᱟ
ᱳᱻ ᱦᱮ ᱟᱫᱚ ᱥᱟᱞᱟ ᱦᱚᱸᱛᱚ ᱥᱚᱢᱚᱭ ᱞᱟᱜᱟᱜᱼᱟ ᱥᱮ
ᱦᱮᱸᱻᱦᱮᱸᱻ
ᱛᱟᱦᱚᱞᱮ ᱵᱟᱡᱟᱨ ᱠᱚᱫᱚ ᱛᱤᱱᱟᱹᱜ ᱥᱟᱺᱜᱤᱧ ᱛᱟᱯᱮᱭᱟ
ᱚᱸ ᱥᱟᱺᱜᱤᱧ ᱵᱚᱞᱛᱮ ᱠᱟᱹᱴᱤᱡ ᱢᱟᱨᱟᱝ ᱧᱚᱜ ᱵᱟᱡᱟᱨ ᱵᱚᱞᱛᱮ ᱡᱩᱫᱤᱢ ᱪᱟᱞᱟᱜᱼᱟ ᱛᱚᱠᱷᱚᱱ ᱫᱚ ᱳᱭ ᱥᱚᱛᱨᱚ ᱟᱴᱷᱟᱨᱚ ᱠᱤᱞᱳᱢᱤᱴᱟᱨ ᱵᱟᱠᱟᱱ ᱪᱷᱳᱴᱳ ᱠᱷᱟᱴᱳ ᱵᱟᱡᱟᱨ ᱢᱟ ᱢᱮᱱᱟᱜ ᱜᱮᱭᱟ ᱦᱟᱴ ᱤᱭᱟᱹ ᱠᱚ ᱱᱚᱣᱟ ᱠᱚᱫᱚ ᱧᱟᱢᱚᱜ ᱜᱮᱭᱟ ᱡᱟᱦᱟᱸ ᱥᱟᱠᱥᱚᱵᱽᱡᱤ
ᱦᱳᱭ ᱦᱳᱭ ᱦᱟᱴ ᱠᱚᱫᱚ ᱦᱩᱭᱩᱜ ᱛᱟᱯᱮ ᱜᱮᱭᱟ ᱥᱮ
ᱦᱮᱸᱻ ᱦᱩᱭᱩᱜ ᱜᱮᱭᱟ᱾
ᱦᱳᱭ-ᱦᱳᱭ ᱦᱩᱸ ᱟᱨ ᱛᱟᱦᱚᱞᱮ ᱜᱤᱫᱽᱨᱟᱹ ᱠᱚᱫᱚ ᱯᱟᱲᱦᱟᱜ ᱠᱟᱱᱟ ᱠᱚ ᱥᱮ ᱵᱟᱝ ᱟᱹᱛᱩ ᱠᱚᱨᱮ?
ᱦᱮᱸᱻ ᱟᱞᱮ ᱱᱚᱣᱟ ᱠᱚᱨᱮ ᱫᱚ ᱯᱟᱲᱦᱟᱣ ᱦᱩᱭᱩᱜ ᱠᱟᱱ ᱜᱮᱭᱟ ᱵᱮᱥ ᱜᱮ ᱯᱟᱲᱦᱟᱜ ᱠᱟᱱ ᱜᱮᱭᱟ ᱠᱚ ᱡᱚ ᱛᱚ ᱜᱤᱫᱽᱨᱟᱹ ᱠᱚᱜᱮ ᱟᱯᱮ ᱠᱚᱥᱮᱫ ᱫᱚ?
ᱟᱢ ᱫᱚ ᱟᱞᱮ ᱦᱚᱸ ᱯᱟᱲᱦᱟᱜ ᱠᱟᱱ ᱜᱮᱭᱟ ᱠᱚ ᱯᱨᱟᱭᱢᱟᱨᱤ ᱠᱚ ᱪᱟᱞᱟᱜ ᱠᱟᱱ ᱜᱮᱭᱟ᱾ ᱠᱤᱪᱷᱩ ᱦᱮᱱᱟᱜ ᱠᱚᱣᱟ ᱦᱟᱭ ᱤᱥᱠᱩᱞ ᱠᱚ ᱪᱟᱞᱟᱜ ᱠᱟᱱᱟ᱾
ᱦᱮᱸᱻᱦᱮᱸ
ᱦᱮᱸ ᱵᱟᱝ ᱟᱸᱡᱚᱢᱚᱜ ᱠᱟᱱᱟ ᱦᱳ ᱡᱳᱨ ᱠᱟᱛᱮᱫ ᱦᱚᱞᱮ ᱵᱷᱮᱡᱟᱣ ᱦᱩᱭᱩᱜ ᱠᱟᱱᱟ ᱪᱤᱠᱟᱹᱭᱟ ᱱᱤᱛᱚᱜ ᱫᱚ ᱱᱤᱛᱚᱝ ᱫᱚ ᱟᱭᱭᱤᱱ ᱜᱮᱭᱟ ᱠᱚ ᱦᱩᱸ ᱦᱩᱸ ᱛᱟᱦᱚᱞᱮ ᱟᱨ ᱟᱹᱛᱩ ᱠᱚᱨᱮ ᱤᱠᱡᱟᱢ ᱠᱚ ᱪᱮᱫ ᱞᱮᱠᱟ ᱦᱩᱭᱩᱜ ᱛᱟᱯᱮᱭᱟ?
ᱤᱱᱠᱟᱢ ᱫᱚ ᱟᱞᱮ ᱫᱚ ᱥᱮᱨᱚᱠᱚᱢ ᱫᱚ ᱵᱟᱝ ᱪᱟᱥᱵᱟᱥ ᱪᱮᱛᱟᱱ ᱨᱮᱜᱮ ᱛᱚ
ᱦᱳᱭ ᱟᱫᱚ ᱰᱷᱮᱨ ᱧᱚᱜ ᱪᱟᱥ ᱯᱮ
ᱦᱳᱭ ᱰᱷᱮᱨ ᱧᱚᱜ ᱫᱚ ᱟᱫᱚ ᱩᱱᱟᱹᱜ ᱦᱟᱥᱟ ᱡᱟᱭᱜᱟ ᱦᱚᱸ ᱵᱟᱝ ᱛᱟᱦᱮᱸ ᱞᱮᱱᱠᱷᱟᱱ
ᱦᱳᱭ ᱟᱫᱚ ᱚᱱᱟᱨᱮ ᱤᱱᱵᱷᱮᱥᱴ ᱞᱟᱜᱟᱜ ᱟ ᱛᱚ ᱯᱚᱭᱥᱟ ᱠᱚ
ᱦᱮᱸ ᱯᱩᱭᱞᱩ ᱫᱚ ᱤᱱᱵᱷᱮᱥᱴ ᱵᱟᱢ ᱤᱱᱵᱷᱮᱥᱴ ᱞᱮᱠᱷᱟᱱ
ᱦᱳᱭ ᱤᱱᱵᱷᱮᱥᱴ ᱞᱟᱜᱟᱜᱼᱟ, ᱠᱷᱚᱨᱪᱟ ᱞᱟᱜᱟᱜᱼᱟ, ᱢᱩᱱᱤᱥ ᱠᱚ ᱞᱟᱜᱟᱜᱼᱟ᱾ ᱯᱩᱭᱟᱠᱚ ᱫᱟᱜ ᱮᱢᱚᱜ ᱞᱟᱜᱟᱜᱼᱟ ᱦᱮᱸ
ᱦᱩᱸ
ᱵᱟᱝ ᱟᱸᱡᱚᱢᱚᱜ ᱠᱟᱱᱟ ᱟᱹᱫᱚ ᱡᱩᱫᱤ ᱩᱱᱟᱹᱜ ᱠᱚᱥᱴᱚ ᱠᱟᱛᱮᱢ ᱪᱟᱥᱟ ᱟᱨ ᱢᱟ ᱫᱚᱥ ᱴᱟᱠᱟ ᱠᱮᱡᱤ ᱡᱩᱫᱤᱢ ᱧᱟᱢᱟ ᱛᱟᱦᱚᱞᱮ ᱫᱚ ᱢᱚᱞᱚᱝ ᱨᱮ ᱵᱟᱢ ᱪᱟᱯᱚᱜᱼᱟ᱾
ᱦᱳᱭ
ᱵᱟᱝ ᱟᱸᱡᱚᱢᱚᱜ ᱠᱟᱱᱟ ᱚᱱᱟ ᱟᱹᱰᱤ ᱠᱚᱥᱴᱚ ᱜᱮᱭᱟ᱾ ᱠᱚᱥᱴᱚ ᱵᱚᱞᱮ ᱪᱟᱥᱟ ᱟᱨ ᱨᱚᱠᱚᱢ ᱵᱟᱢ ᱧᱟᱢᱟ
ᱦᱮᱸ
ᱦᱮᱸ ᱟᱞᱮ ᱚᱱᱟᱛᱮ ᱪᱟᱥ ᱠᱚᱦᱚᱞᱮ ᱵᱟᱹᱜᱤᱭᱟ ᱟᱠᱟᱫᱟ ᱫᱚᱢᱮ ᱮᱠᱴᱟ ᱫᱚ ᱵᱟᱞᱮ ᱪᱟᱥᱟ ᱚᱲᱟᱜ ᱡᱚᱢ ᱞᱟᱹᱜᱤᱫ ᱠᱤᱪᱷᱩ ᱞᱮ ᱪᱟᱥᱟ᱾ ᱤᱱᱟᱹᱜᱮ ᱟᱫᱚ ᱵᱟᱝ ᱦᱩᱸ ᱡᱚᱱᱰᱨᱟ ᱠᱚᱫᱚ ᱯᱮ ᱛᱟᱦᱚᱞᱮ ᱡᱚᱢ ᱫᱟᱥᱮ ᱵᱟᱝ ᱨᱟᱯᱟᱜ ᱠᱟᱛᱮᱫ?
ᱟᱸ ᱡᱚᱸᱰᱟᱨᱟ ᱠᱚᱫᱚ ᱚᱱᱠᱟ ᱫᱚ ᱥᱟᱸᱜᱮ ᱫᱚ ᱵᱟᱠᱚ ᱮᱨᱟ ᱠᱟᱜ ᱢᱟᱱᱮ ᱵᱟᱞᱮ ᱮᱨᱟ ᱠᱟᱫ ᱛᱟᱦᱮᱸᱱᱟ ᱛᱚ ᱛᱟᱦᱚᱞᱮ ᱠᱤᱨᱤᱧ ᱵᱟᱲᱟ ᱠᱟᱛᱮᱜ ᱜᱮ ᱡᱚᱢ ᱦᱩᱭ ᱱᱟ ᱮᱨ ᱵᱟᱲᱟ ᱞᱮᱜᱼᱟ ᱠᱚ ᱱᱚᱣᱟ ᱠᱚᱨᱮ ᱢᱤᱫᱴᱤᱡ, ᱵᱟᱨᱭᱟ ᱠᱷᱮᱛ ᱠᱚᱨᱮ ᱚᱱᱠᱟ ᱫᱚᱢᱮ ᱥᱟᱸᱜᱮ ᱫᱚ ᱵᱟᱝ
ᱦᱳᱭ ᱦᱮᱸ ᱟᱫᱚ ᱱᱤᱛᱚᱱ ᱵᱟᱡᱟᱨ ᱨᱮᱫᱚ ᱫᱚᱢᱮ ᱫᱟᱢ ᱛᱚ
ᱦᱮᱸᱻᱦᱮᱸ
ᱦᱩᱸ ᱦᱩᱸ᱾ ᱚᱱᱟ ᱫᱚ ᱥᱤᱵᱤᱞ ᱦᱚᱸ ᱥᱤᱵᱤᱞ ᱜᱮᱭᱟ ᱱᱤᱭᱟᱹ ᱡᱟᱹᱯᱩᱫ ᱫᱤᱱ
ᱦᱳᱭ ᱥᱤᱵᱤᱞ ᱜᱮᱭᱟ᱾
ᱦᱩᱸ ᱦᱩᱸ᱾
ᱟᱞᱮ ᱦᱚᱸ ᱡᱚᱢ ᱫᱚ ᱠᱤᱨᱤᱧ ᱠᱟᱛᱮᱫ ᱜᱮ ᱪᱟᱥ ᱫᱚ ᱵᱟᱝ᱾ ᱢᱤᱨᱩ ᱠᱚ ᱫᱚᱢᱮ ᱠᱚ ᱡᱚᱢᱟ ᱥᱮ᱾ ᱦᱚᱸ ᱵᱟᱝ ᱦᱩᱭ ᱞᱟᱹᱜᱤᱛᱚᱜᱼᱟ, ᱦᱮᱸ᱾
ᱦᱚᱸ᱾
ᱱᱚᱣᱟ ᱡᱚᱢ ᱞᱟᱹᱜᱤᱫ ᱫᱚ ᱦᱩᱭᱩᱜ ᱜᱮᱭᱟ᱾ ᱦᱮᱸ ᱛᱚ ᱢᱟ᱾
ᱦᱳᱭ᱾